ᱜᱚᱢᱠᱮ ᱡᱚᱦᱟᱨ ᱡᱚᱦᱟᱨ ᱦᱮᱞᱳ ᱦᱮᱞᱳ ᱨᱚᱲ ᱵᱮᱱ ᱟᱡᱚᱢ ᱧᱟᱢ ᱫᱟ ᱦᱮᱞᱳ
ᱦᱮᱞᱳ
ᱦᱮᱸ ᱨᱚᱲ ᱟᱸᱡᱚᱢᱼᱜ ᱠᱟᱱᱟ ᱱᱤᱛᱚᱜ
ᱦᱮᱞᱳ
ᱜᱚᱢᱠᱮ ᱨᱚᱲ ᱟᱸᱡᱚᱢᱚ ᱧᱟᱢᱮᱫ ᱛᱟᱞᱤᱧᱟ ᱥᱮ ᱵᱟᱝ ᱦᱮᱞᱳ
ᱦᱮᱞᱳ
ᱦᱮᱸ ᱨᱚᱲ ᱟᱸᱡᱚᱢᱚᱜ ᱠᱟᱱᱟ ᱛᱚ ᱦᱮᱸ ᱡᱚᱦᱟᱨ ᱡᱚᱦᱟᱨ ᱡᱚᱦᱟᱨ
ᱦᱳᱭ ᱪᱮᱫ ᱠᱟᱱᱟᱯᱮ
ᱦᱳᱭ ᱜᱚᱝᱠᱮ ᱱᱟᱯᱟᱭ ᱱᱟᱯᱟᱭ ᱜᱮ ᱟᱢ ᱜᱮ ᱛᱟᱞᱟᱝ ᱚᱠᱟ ᱞᱮᱠᱟ ᱢᱟᱥᱮ
ᱦᱳᱭ ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ
ᱱ ᱯᱟᱭ ᱱᱟᱯᱟᱭ ᱛᱟᱦᱮᱸ ᱚᱱᱟ ᱜᱮ ᱱᱟᱯᱟᱭ ᱠᱟᱹᱢᱤ ᱥᱮ ᱥᱟᱱᱟᱢ ᱞᱮᱠᱟᱱᱟᱜ ᱠᱟᱹᱢᱤ ᱜᱟᱱᱚᱜᱼᱟ ᱡᱤᱣᱤ ᱡᱟᱹᱛᱤ ᱜᱮ ᱡᱩᱫᱤ ᱱᱟᱯᱟᱭ ᱵᱟᱭ ᱛᱟᱦᱮᱱᱟ ᱪᱤᱠᱟᱹᱛᱮ ᱠᱟᱹᱢᱤ ᱜᱟᱱᱚᱜ ᱟ ᱥᱮ,
ᱦᱳᱭ ᱜᱚᱢᱠᱮ ᱮᱠᱫᱚᱢ ᱡᱚᱛᱷᱟᱛ ᱠᱟᱛᱷᱟ ᱠᱟᱱᱟ,